ᱦᱟᱞᱳ ᱾ ᱱᱟᱯᱟᱭ ᱜᱮ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ ᱡᱚᱦᱟᱨ ᱜᱮ ᱾
ᱦᱟᱸ ᱡᱚᱦᱟᱨ ᱜᱮ ᱾
ᱪᱮᱫ ᱞᱮᱠᱟ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱟᱨ ᱟᱯᱮ ᱜᱮ ᱪᱮᱫ ᱞᱮᱠᱟ ᱾
ᱦᱩᱸ ᱱᱚᱛᱮ ᱦᱚᱸ ᱱᱟᱯᱟᱭ ᱵᱟᱲᱟ ᱜᱮ ᱾
ᱟᱨ ᱫᱟᱜᱽ ᱡᱟᱹᱲᱤ ᱠᱚ ᱪᱮᱫ ᱞᱮᱠᱟᱭ ᱫᱟᱜᱽ ᱠᱮᱫᱟ ᱛᱮᱦᱮᱸᱧ ᱾
ᱫᱟᱜᱽ ᱡᱟᱹᱲᱤ ᱠᱚ ᱛᱮᱦᱮᱸᱧ ᱦᱚᱭ ᱫᱟᱜᱽ ᱡᱟᱹᱲᱤ ᱠᱮᱫᱟ ᱟᱨ ᱦᱚᱞᱟ ᱢᱟᱸᱫᱷᱮᱨ ᱠᱷᱚᱱ ᱦᱚᱸ ᱫᱟᱜᱽ ᱡᱟᱹᱲᱤ ᱠᱮᱜ-ᱟᱭ ᱰᱷᱮᱨ ᱜᱮ ᱧᱩᱨᱮᱜ-ᱟ ᱱᱚᱛᱮ ᱫᱚ ᱾
ᱟᱪᱪᱷᱟ ᱟᱪᱪᱷᱟ ᱟᱞᱮᱥᱮᱫ ᱦᱚᱸ ᱦᱚᱞᱟ ᱢᱟᱸᱦᱫᱷᱮᱨ ᱠᱷᱚᱱᱮ ᱫᱟᱜᱮᱫ ᱜᱮᱭᱟ ᱱᱚᱜᱚᱭ ᱟᱹᱰᱤ ᱡᱟᱹᱥ ᱟᱫᱚ ᱮᱨᱯᱷᱚᱨ ᱠᱚ ᱦᱩᱭ ᱟᱠᱟᱱᱟ ᱱᱚᱝᱠᱟᱭ ᱫᱟᱜᱽ ᱡᱟᱹᱲᱤ ᱞᱮᱠᱷᱟᱱ ᱥᱩᱵᱤᱫᱷᱟᱜ-ᱟ ᱾
ᱟᱪᱪᱷᱟ ᱦᱚᱭ ᱦᱚᱭ ᱾ ᱟᱫᱚ ᱟᱯᱮ ᱫᱚ ᱚᱱᱛᱮ ᱫᱚ ᱪᱮᱫ ᱞᱮᱠᱟ ᱪᱮᱫ ᱠᱚᱛᱮ ᱨᱚᱦᱚᱭ ᱵᱟᱲᱟ ᱦᱩᱭᱩᱜ ᱠᱟᱱᱟ ᱾ ᱴᱨᱮᱠᱴᱟᱨ ᱠᱚᱛᱮ ᱠᱮ ᱰᱟᱹᱝᱜᱨᱤ ᱠᱟᱰᱟ ᱠᱚ ᱫᱚᱦᱚ ᱵᱟᱲᱟ ᱦᱩᱭ ᱟᱠᱟᱱᱟ ᱾
ᱦᱚᱭ ᱱᱟᱦᱟᱜ ᱫᱤᱱ ᱨᱮᱢᱟ ᱾ ᱰᱟᱹᱝᱜᱨᱤ ᱱᱟᱦᱮᱞ ᱠᱚᱫᱚ ᱦᱚᱲ ᱠᱚᱥᱴᱚᱜ ᱠᱟᱱᱟ ᱠᱚ ᱚᱱᱟ ᱫᱚ ᱩᱱᱟᱹᱜ ᱡᱟᱹᱥᱛᱤ ᱵᱟᱝᱠᱚ ᱵᱮᱵᱷᱟᱨ ᱮᱫᱟ ᱾ ᱟᱫᱚ ᱱᱟᱦᱟᱜ ᱫᱤᱱ ᱨᱮᱫᱚ ᱴᱨᱟᱠᱴᱟᱨ ᱠᱚᱛᱮ ᱜᱮ ᱡᱟᱹᱥᱛᱤ ᱠᱚ ᱥᱤ ᱵᱟᱲᱟᱭᱮᱫᱟ ᱾
ᱚᱸ ᱟᱪᱪᱷᱟ ᱾ ᱦᱚᱸ ᱱᱚᱛᱮ ᱦᱚᱸ ᱚᱱᱠᱟ ᱢᱤᱫᱵᱟᱨ ᱫᱚᱦᱚ ᱵᱟᱲᱟ ᱦᱩᱭ ᱟᱠᱟᱱ ᱜᱮᱭᱟ ᱰᱟᱹᱝᱜᱨᱤ ᱠᱟᱰᱟ ᱠᱚᱫᱚ ᱾ ᱟᱫᱚ ᱱᱤᱛᱚᱝ ᱢᱟ ᱩᱱᱠᱩ ᱜᱩᱛᱤ ᱠᱟᱹᱲᱢᱤ ᱠᱚᱦᱚᱸ ᱵᱟᱝ ᱠᱚ ᱧᱟᱢᱚᱜ ᱠᱟᱱᱟ ᱥᱮ ᱚᱱᱟ ᱞᱟᱹᱜᱤᱫ ᱟᱫᱚ ᱠᱚᱢ ᱵᱷᱟᱜ ᱾ ᱫᱚᱦᱚ ᱵᱟᱲᱟ ᱦᱩᱭ ᱟᱠᱟᱱᱟ, ᱟᱨ ᱱᱚᱛᱮ ᱢᱟ ᱰᱷᱮᱨ ᱢᱟ ᱟᱞᱮ ᱥᱮᱫ ᱫᱚ ᱮᱨᱟᱞᱮ ᱦᱩᱲᱩ ᱠᱚᱫᱚ ᱾
ᱚ ᱮᱨ ᱜᱮ ᱵᱟᱝ ᱾
ᱦᱚᱭ ᱮᱨ ᱠᱟᱛᱮᱫ ᱟᱨ ᱚᱱᱟ ᱱᱟᱥᱮ ᱱᱟᱥᱮ ᱚᱢᱚᱱ ᱮᱱᱟ᱾ ᱚᱢᱚᱱ ᱮᱱ ᱠᱷᱟᱱ ᱛᱟᱭᱚᱢ ᱰᱟᱹᱝᱜᱨᱤ ᱱᱟᱦᱮᱞ ᱛᱮ, ᱠᱟᱰᱟ ᱱᱟᱦᱮᱞ ᱛᱮ ᱾ ᱤᱭᱟᱹᱭᱟ ᱠᱟᱰᱷᱟᱱᱟᱭ ᱾ ᱟᱨ ᱠᱟᱰᱷᱟᱱ ᱠᱟᱛᱮᱫ ᱛᱟᱭᱚᱢ ᱛᱮ ᱦᱮᱲᱦᱮᱫ ᱦᱚᱪᱚ ᱠᱚᱣᱟ᱾ ᱦᱮᱲᱦᱮᱫ ᱵᱟᱲᱟ ᱦᱚᱪᱚ ᱠᱟᱛᱮᱫ ᱾ ᱛᱟᱭᱚᱢ ᱜᱤᱪᱷᱟᱹᱣ ᱵᱟᱲᱟ ᱠᱟᱛᱮᱫ, ᱠᱟᱹᱢᱤ ᱫᱚ ᱥᱟᱹᱛ ᱮᱱᱟ ᱟᱫᱚ ᱦᱟᱜ ᱟᱱᱮ ᱾
ᱛᱚᱯᱳ ᱫᱚ ᱵᱮᱥ ᱜᱮ ᱦᱳᱭᱳᱜ ᱛᱮ ᱥᱮ ᱪᱮᱫ ᱞᱮᱠᱟ ᱦᱳᱭᱳᱜ-ᱟ ᱾
ᱵᱮᱥ ᱜᱮ ᱦᱳᱭᱳᱜᱼᱟ, ᱪᱮᱨᱦᱟᱸ ᱜᱮ ᱦᱳᱭᱳᱜᱼᱟ᱾ ᱱᱚᱛᱮ ᱫᱚ ᱡᱟᱭᱜᱟ ᱡᱩᱢᱤ ᱠᱚ ᱠᱟᱹᱡ ᱟᱭᱢᱟ ᱟᱭᱢᱟ ᱛᱟᱠᱚ ᱛᱟᱦᱮᱱᱟ ᱛᱚ᱾
ᱟᱪᱪᱷᱟ᱾
ᱚᱱᱛᱮ ᱫᱚ ᱚᱠᱟᱞᱮᱠᱟ ᱾
ᱦᱚᱭ ᱟᱞᱮ ᱱᱚᱛᱮ ᱢᱟ ᱮᱨ ᱵᱟᱲᱟ ᱢᱟ ᱵᱟᱝ ᱦᱩᱭᱩᱜ ᱟᱠᱟᱱᱟ ᱨᱚᱦᱚᱭ ᱜᱮ ᱡᱟᱹᱥᱛᱤ ᱨᱚᱦᱚᱭ ᱦᱩᱭᱩᱜᱼᱟ ᱾ ᱦᱚᱸ ᱮᱱᱠᱷᱟᱱ ᱮᱨ ᱫᱚ ᱟᱸᱡᱚᱢ ᱵᱟᱲᱟ ᱠᱟᱹᱫᱤᱧ ᱮᱨ ᱫᱚ ᱡᱟᱦᱟᱸ ᱡᱚᱲᱟ ᱡᱟᱭᱜᱟ ᱠᱚᱨᱮ ᱚᱱᱠᱟᱱᱟᱜ ᱠᱚᱨᱮ ᱡᱟᱹᱥᱛᱤ ᱠᱚ ᱮᱨᱟ ᱟᱞᱮ ᱱᱚᱛᱮ ᱫᱚ ᱜᱷᱩᱴᱩ ᱡᱟᱭᱜᱟ ᱛᱚ ᱟᱫᱚ ᱚᱱᱟ ᱠᱚᱨᱮ ᱫᱚ ᱨᱚᱦᱚᱭ ᱜᱮ ᱡᱟᱹᱥ ᱛᱤ ᱨᱚᱦᱚᱭ ᱦᱩᱭᱩᱜ ᱜᱮᱭᱟ ᱾
ᱟᱪᱪᱷᱟ ᱾
ᱦᱚᱭ ᱟᱨ ᱮᱨ ᱨᱮᱫᱚ ᱪᱮᱜᱠᱟ ᱢᱟᱱᱮ ᱨᱚᱦᱚᱭ ᱞᱮᱠᱟᱜ ᱜᱮ ᱯᱷᱚᱞᱚᱱ ᱫᱚ ᱦᱳᱭᱳᱜᱼᱟ ᱥᱮ ᱚᱱᱟ ᱠᱷᱚᱱ ᱱᱟᱥᱮ ᱠᱚᱢ ᱥᱮ ᱡᱟᱹᱥᱛᱤ ᱦᱩᱭᱩᱜ ᱜᱮᱭᱟ ᱾
ᱵᱟᱝ ᱚᱱᱠᱟ ᱫᱚ ᱨᱚᱦᱚᱭ ᱞᱮᱠᱟ ᱫᱚ ᱯᱷᱚᱞᱚᱱ ᱫᱚ ᱵᱟᱭ ᱦᱩᱭᱩᱜ-ᱟ᱾ ᱟᱫᱚ ᱨᱚᱦᱚᱭ ᱞᱮᱠᱠᱟ ᱯᱷᱚᱞᱚᱱ ᱦᱩᱭᱩᱜ-ᱟ, ᱟᱫᱚ ᱚᱱᱮ ᱜᱟᱹᱪ ᱪᱷᱟᱹᱭᱟᱹᱣ ᱦᱩᱭᱩᱜ-ᱟ᱾ ᱜᱟᱹᱪ ᱪᱷᱟᱹᱭᱟᱹᱣ ᱡᱟᱦᱟᱸ ᱠᱚᱨᱮ ᱚᱱᱟ ᱠᱟᱰᱷᱟᱱ ᱠᱟᱜ ᱠᱷᱟᱱᱮᱢ ᱢᱟ ᱮᱸ ᱡᱟᱦᱟᱸ ᱥᱮᱫ ᱛᱮ ᱱᱟᱦᱮᱞ ᱞᱮ ᱫᱟᱹᱲ ᱠᱟᱜ-ᱟ ᱚᱱᱟ ᱠᱚᱨᱮ ᱢᱟ ᱠᱟᱹᱡ ᱯᱷᱟᱸᱠᱟ ᱯᱷᱟᱸᱠᱟ ᱛᱟᱦᱮᱸᱱᱟ ᱛᱚ᱾
ᱮᱸᱰᱮᱠᱷᱟᱱ ᱚᱱᱟ ᱠᱚᱨᱮ ᱯᱮᱨᱮᱡ ᱞᱟᱹᱜᱤᱫ ᱛᱮ ᱮᱴᱟᱜ ᱠᱚᱨᱮ ᱠᱷᱚᱱ ᱦᱩᱲᱩ ᱛᱩᱫ ᱟᱹᱜᱩ ᱠᱟᱛᱮᱜ ᱚᱱᱟ ᱠᱚᱨᱮ ᱫᱚᱦᱚ ᱠᱟᱜ ᱦᱩᱭᱩᱜ-ᱟ᱾
ᱜᱟᱹᱪᱷᱟᱹᱣ ᱡᱟᱦᱟᱸ ᱫᱚᱠᱚ ᱢᱮᱱᱮᱫ-ᱟ᱾ ᱤᱱᱟᱹ ᱠᱷᱟᱱ ᱜᱮ ᱚᱱᱟ ᱠᱚᱨᱮ ᱯᱩᱨᱩᱱᱚᱜ-ᱟ᱾ ᱟᱫᱚ ᱥᱚᱢᱯᱷᱚᱱᱟᱜ ᱦᱩᱭᱩᱜ ᱜᱮᱭᱟ ᱵᱮᱥ ᱜᱮ ᱦᱩᱭᱩᱜ-ᱟ ᱦᱩᱭ ᱫᱚ ᱜᱮᱞᱮ ᱠᱚ ᱱᱟᱯᱟᱭ ᱜᱮ ᱦᱩᱭᱩᱜ-ᱟ᱾
ᱦᱳᱭ ᱚᱱᱟ ᱢᱟ ᱠᱟᱛᱷᱟ ᱠᱟᱱ ᱜᱮᱭᱟ, ᱟᱫᱚ ᱱᱟᱦᱮᱞ ᱞᱮᱠᱟᱛᱮ ᱱᱟᱦᱮᱞ ᱞᱮ ᱫᱟᱹᱲᱟ᱾ ᱚᱱᱠᱟ ᱛᱮᱢᱟ ᱢᱟ ᱩᱞᱟᱹᱴ ᱯᱟᱞᱚᱴᱚᱜ-ᱟ, ᱟᱫᱚ ᱚᱱᱟ ᱠᱚᱨᱮᱱᱟᱜ ᱫᱟᱨᱮ ᱠᱚᱫᱚ ᱩᱱᱟᱹᱜ ᱵᱮᱥᱛᱮ ᱵᱟᱭ ᱨᱟᱠᱟᱵ ᱫᱟᱲᱮᱭᱟᱜ᱾
ᱦᱳᱭ ᱠᱤᱪᱷᱩ ᱜᱟᱱ ᱫᱚ ᱡᱟᱹᱜ-ᱟ, ᱚᱱᱟ ᱞᱚᱥᱚᱫ ᱠᱚᱨᱮ ᱛᱚᱯᱟᱜ ᱟᱥᱮ᱾ ᱤᱱᱟᱹᱠᱷᱟᱱ ᱚᱱᱟ ᱡᱟᱦᱟᱸ ᱛᱚᱯᱟᱭᱮᱱᱟ ᱚᱱᱟ ᱫᱚ ᱡᱟᱹᱣ ᱮᱱᱟ᱾ ᱚᱱᱟ ᱫᱚ ᱟᱫᱚ ᱚᱱᱟ ᱫᱚ ᱵᱟᱭ ᱚᱢᱚᱱ ᱫᱟᱲᱮᱭᱟᱜ-ᱟ᱾ ᱤᱱᱟᱹ ᱠᱷᱟᱱ ᱚᱱᱟ ᱠᱚᱨᱮ ᱠᱷᱟᱫᱟᱜ-ᱟ᱾ ᱟᱨ ᱨᱚᱦᱚᱭ ᱫᱚ ᱚᱱᱠᱟᱜ-ᱟ ᱥᱮ ᱚᱱᱟ ᱢᱟᱢ ᱵᱤᱫ ᱤᱫᱤ ᱠᱟᱜ-ᱟ ᱡᱚᱛᱚ ᱢᱤᱢᱤᱫᱴᱤᱡ ᱠᱟᱛᱮᱫ ᱤᱱᱟᱹᱠᱷᱟᱱ ᱚᱱᱟ ᱫᱚ ᱱᱤᱥᱪᱚᱭ ᱦᱩᱭᱩᱜ ᱜᱮᱭᱟ᱾
ᱦᱳᱭ ᱦᱳᱭ ᱟᱨ ᱚᱱᱟ ᱨᱚᱦᱚᱭ ᱨᱮᱫᱚ ᱚᱱᱟ ᱮᱠᱟᱞ ᱞᱚᱥᱚᱫ ᱠᱟᱛᱮ ᱮᱢ ᱵᱤᱫ ᱫᱟ᱾ ᱡᱟᱦᱟᱸ ᱠᱷᱟᱹᱛᱤᱨ ᱛᱮ ᱚᱸᱰᱮ ᱫᱚ ᱜᱷᱟᱥ ᱠᱚᱦᱚᱸ ᱩᱱᱟᱹᱜ ᱡᱟᱹᱥᱛᱤ ᱵᱟᱭ ᱚᱢᱚᱱ ᱫᱟᱲᱮᱭᱟᱜ-ᱟ, ᱛᱟᱦᱟᱸᱛᱮ ᱫᱟᱨᱮ ᱠᱚᱦᱚᱸ ᱟᱹᱰᱤ ᱱᱟᱯᱟᱭ ᱛᱮᱜᱮ ᱦᱟᱨᱟᱜ-ᱟ ᱟᱨ ᱚᱱᱟ ᱫᱚ ᱢᱤᱫ ᱥᱟᱹᱨᱤᱛᱮ ᱛᱟᱦᱮᱸᱱᱟ ᱦᱚᱭ ᱦᱚᱭ ᱠᱚᱦᱚᱭ ᱧᱟᱢᱟ᱾
ᱦᱳᱭ ᱦᱳᱭ ᱪᱮᱨᱦᱟᱜ-ᱟ ᱠᱟᱛᱷᱟ ᱫᱚ᱾
ᱦᱩᱸ
ᱦᱮᱸ ᱟᱫᱚ ᱚᱱᱛᱮ ᱫᱚᱯᱮ ᱮᱦᱚᱵ ᱠᱮᱜ-ᱟ?
ᱮᱦᱚᱵ ᱫᱚ ᱟᱹᱣᱨᱤ ᱮᱦᱚᱵ ᱦᱩᱭᱩᱜ-ᱟ ᱟᱨ ᱟᱨ ᱠᱟᱹᱴᱤᱡ ᱡᱟᱹᱲᱤ ᱞᱟᱜᱟᱜ-ᱟ᱾ ᱢᱟᱱᱮ ᱜᱷᱩᱴᱩ ᱜᱮᱭᱟᱞᱮ ᱛᱚ ᱱᱩᱱᱟᱹᱜ ᱠᱚᱢ ᱡᱟᱹᱲᱤ ᱛᱮᱫᱚ ᱵᱟᱝ ᱦᱩᱭᱩᱜ-ᱟ᱾
ᱚᱻ ᱰᱷᱮᱨ ᱫᱷᱟᱨᱟ ᱫᱟᱜ ᱫᱚᱨᱠᱟᱨᱚᱜ-ᱟ᱾
ᱦᱳᱭ ᱦᱳᱭ
ᱦᱩᱸ ᱟᱨ ᱚᱱᱛᱮ ᱚᱱᱠᱟᱱᱟᱜ ᱥᱮᱬᱟ ᱯᱩᱠᱷᱨᱤ ᱠᱚ ᱰᱮᱢ ᱫᱟᱜ ᱠᱚᱫᱚ ᱵᱟᱭ ᱪᱟᱞᱟᱣ ᱟᱠᱟᱱᱟ?
ᱵᱟᱝᱜᱮ ᱢᱟᱱᱮ ᱡᱟᱦᱟᱸ ᱰᱮᱢ ᱠᱮᱱᱮᱞ ᱵᱚᱱ ᱞᱟᱹᱭᱮᱫᱟ ᱚᱱᱟ ᱠᱚᱨᱮᱱᱟᱜ ᱢᱟᱱᱮ ᱵᱮᱵᱚᱥᱛᱷᱟ ᱫᱚ ᱥᱮᱫᱟᱭ ᱫᱚ ᱛᱟᱦᱮᱸ ᱠᱟᱱᱟ ᱢᱮᱱᱠᱷᱟᱱ ᱱᱟᱦᱟᱜ ᱫᱤᱱ ᱨᱮᱫᱚ ᱚᱱᱟ ᱰᱮᱢ ᱠᱚᱛᱮ ᱫᱚ ᱫᱟᱜ ᱫᱚ ᱵᱟᱝ ᱞᱤᱸᱜᱤᱱ ᱠᱟᱱᱟ ᱧᱮᱞᱚᱜ ᱠᱟᱱᱟ᱾ ᱟᱫᱷᱟ ᱫᱷᱩᱨᱟᱹ ᱨᱮᱜᱮ ᱟᱞᱮ ᱫᱷᱟᱹᱵᱤᱡ ᱫᱚ ᱵᱟᱭ ᱥᱮᱴᱮᱨᱮᱫ ᱜᱮᱭᱟ᱾
ᱟᱪᱪᱷᱟ
ᱟᱯᱮᱥᱮᱫ ᱨᱮᱜᱮᱡ ᱚᱠᱟ ᱞᱮᱠᱟ ᱥᱮᱫᱟᱭ ᱰᱮᱢ ᱫᱟᱜ ᱠᱚᱫᱚ?
ᱟᱞᱮ ᱥᱮᱫ ᱦᱚᱸ ᱰᱮᱢ ᱫᱟᱜ ᱢᱟ ᱵᱟᱭ ᱥᱮᱴᱮᱨᱚᱜ ᱠᱟᱱᱟ᱾ ᱟᱞᱮ ᱢᱟ ᱱᱚᱜᱼᱚᱭ ᱥᱮᱨᱢᱟ ᱡᱟᱹᱲᱤ ᱵᱷᱚᱨᱥᱟ ᱜᱮ᱾ ᱥᱮᱨᱢᱟ ᱫᱟᱜ ᱮ ᱧᱩᱨ ᱠᱮᱭᱟ ᱤᱱᱟᱹᱠᱷᱟᱱ ᱫᱚ ᱦᱩᱲᱩ ᱦᱩᱭ ᱮᱱᱟ᱾ ᱟᱨ ᱡᱩᱫᱤ ᱥᱮᱨᱢᱟ ᱡᱟᱹᱲᱤ ᱵᱟᱝᱟ᱾ ᱤᱱᱟᱹ ᱠᱷᱟᱱ ᱫᱚ ᱟᱠᱟ ᱞᱮᱱᱟ᱾
ᱦᱳᱭ ᱚᱱᱠᱟ ᱜᱮ ᱧᱮᱞᱚᱜ ᱠᱟᱱᱟ, ᱟᱫᱚ ᱮᱱᱛᱮ ᱨᱮᱦᱚᱸ ᱱᱟᱦᱟᱜ ᱫᱤᱱ ᱨᱮ ᱧᱮᱞᱚᱜ ᱠᱟᱱᱟ᱾ ᱡᱮ ᱟᱹᱰᱤ ᱟᱛᱟᱢ ᱱᱚᱝᱠᱟ ᱥᱟᱵᱢᱟᱨᱥᱤᱵᱮᱞ ᱰᱤᱯᱴᱮᱞ ᱱᱚᱝᱠᱟᱱᱟᱜ ᱞᱟ ᱵᱟᱲᱟ ᱦᱩᱭ ᱟᱠᱟᱱᱛᱮ? ᱚᱱᱟ ᱠᱚᱛᱮ ᱠᱷᱚᱱᱚᱱ ᱫᱟᱜ ᱠᱚ ᱮᱢ ᱦᱩᱭᱩᱜ ᱠᱟᱱᱟ ᱡᱟᱦᱟᱸ ᱟᱫᱚ ᱦᱩᱭᱳᱭ ᱫᱚ ᱦᱩᱭᱩᱜ ᱠᱟᱱᱟ, ᱩᱱᱟᱹᱜ ᱢᱟᱱᱮ ᱮᱴᱠᱮᱴᱚᱬᱮ ᱨᱮᱫᱚ ᱵᱟᱝ ᱯᱟᱲᱦᱟᱣ ᱦᱩᱭᱩᱜ ᱠᱟᱱᱟ᱾ ᱟᱫᱚᱼᱼᱼ ᱠᱟᱹ
ᱦᱳᱭ - ᱦᱳᱭ ᱚᱱᱟ ᱢᱟ ᱟᱫᱚ ᱥᱩᱨ ᱡᱟᱭᱜᱟ ᱠᱚᱨᱮ᱾ ᱟᱨ ᱥᱟᱺᱜᱤᱧ ᱠᱚᱨᱮ ᱡᱚᱛᱚ ᱡᱟᱭᱜᱟ ᱨᱮ ᱥᱚᱢᱵᱷᱟᱵᱚᱱᱟ ᱵᱟᱭ ᱵᱩᱡᱷᱟᱹᱜᱼᱟ᱾ ᱡᱚᱛᱚ ᱡᱟᱭᱜᱟ ᱨᱮ
ᱜᱚᱝᱠᱮ ᱱᱮᱴᱣᱳᱠ ᱠᱟᱴᱤᱡ ᱮ ᱰᱤᱥᱴᱟᱵᱽ ᱮᱛ ᱛᱟᱵᱤᱱᱟ᱾
ᱟᱨ ᱛᱚᱵᱮ ᱠᱷᱟᱱ ᱚᱲᱟᱜ ᱠᱚᱨᱮ ᱫᱚ, ᱱᱟᱯᱟᱭ ᱵᱟᱲᱟ ᱜᱮ?
ᱦᱮᱸ ᱚᱲᱟᱜ ᱠᱚᱨᱮᱫᱚ ᱡᱚᱛᱚ ᱱᱟᱯᱟᱭ ᱵᱟᱲᱟ ᱜᱮ, ᱟᱫᱚ ᱱᱚᱜᱼᱚᱭ ᱪᱟᱥ ᱫᱤᱱ ᱜᱮ ᱥᱮᱴᱮᱨᱚᱜ ᱠᱟᱱᱟ᱾ ᱪᱟᱥ ᱨᱮᱜᱮ ᱫᱷᱩᱨᱟᱹ ᱦᱩᱭᱩᱜᱼᱟ᱾ ᱛᱤᱱᱟᱹᱜ ᱛᱳᱲ ᱡᱳᱲ ᱠᱟᱫᱟ ᱯᱮ᱾ ᱨᱚᱲ ᱵᱟᱝ ᱟᱸᱡᱚᱢᱚᱜ ᱠᱟᱱᱟ᱾
ᱟᱪᱪᱷᱟ
ᱚᱱᱠᱟ ᱛᱟᱞᱟᱨᱮ - ᱛᱟᱞᱟᱨᱮ ᱨᱚᱲ ᱵᱟᱝ ᱟᱸᱡᱚᱢ ᱦᱤᱡᱩᱜ ᱠᱟᱱᱟ ᱤᱧ ᱴᱷᱮᱱ ᱟᱨᱠᱤ᱾
ᱚ
ᱦᱳᱭ ᱞᱟᱹᱭᱮᱫᱤᱧ ᱛᱟᱦᱞᱮ ᱟᱯᱮ ᱚᱱᱛᱮ ᱚᱠᱟᱞᱠᱟ, ᱪᱟᱥᱵᱟᱥ ᱠᱚᱨᱮᱱᱟᱜ ᱛᱩᱲ-ᱡᱳᱲ ᱮᱛᱚᱦᱚᱵ ᱟᱠᱟᱱᱟ, ᱥᱮ ᱟᱹᱣᱨᱤᱭᱟᱼᱜ ᱜᱮᱭᱟ᱾
ᱟᱪᱪᱷᱟ
ᱦᱮᱞᱳ ᱜᱚᱝᱠᱮ ᱨᱚᱲ ᱵᱟᱝ ᱟᱸᱡᱚᱢᱚᱼᱜ ᱠᱟᱱ ᱛᱟᱢᱟ᱾
ᱟᱪᱪᱷᱟᱼᱼ ᱟᱪᱪᱷᱟ
ᱦᱮᱞᱳ, ᱦᱮᱞᱳ
ᱟᱪᱪᱷᱟ
ᱜᱚᱝᱠᱮ ᱡᱟᱦᱟᱱᱟᱼᱜ ᱨᱮ ᱵᱮᱥᱛᱚ ᱢᱮᱱᱟᱜ ᱢᱮᱭᱟ ᱥᱮ ᱪᱮᱫ, ᱡᱟᱦᱟᱱᱟᱜ ᱮᱢ ᱠᱟᱹᱢᱤ ᱠᱟᱡᱽ ᱫᱟ ᱚᱱᱠᱟ᱾
ᱦᱮᱞᱳ
ᱦᱮᱞᱳ ᱦᱮᱸ ᱜᱚᱝᱠᱮ ᱟᱡᱚᱢᱫᱟᱢ᱾ ᱦᱮᱞᱳ
ᱦᱳᱭ
ᱫᱤᱱ ᱡᱟᱦᱟᱱᱟᱼᱜ ᱨᱮᱢ ᱵᱮᱥᱛᱚ ᱞᱮᱱ ᱜᱮᱭᱟ ᱥᱮ᱾
ᱟᱫᱚ ᱪᱟᱥ ᱵᱷᱚᱨᱥᱟ ᱜᱮ᱾ ᱟᱪᱪᱷᱟ ᱪᱟᱥ ᱵᱷᱚᱨᱥᱟ ᱜᱮ ᱛᱟᱦᱮᱸ ᱦᱩᱭᱩᱜ ᱠᱟᱱᱟ᱾ ᱯᱟᱞᱮ ᱠᱷᱟᱱ ᱪᱮᱫ ᱞᱮᱠᱟ ᱪᱚ ᱟᱨᱚ ᱡᱟᱦᱟᱸ ᱠᱚᱨᱮ ᱠᱟᱹᱢᱤ ᱵᱟᱲᱟ᱾ ᱦᱩᱭᱩᱜ ᱠᱟᱱᱟ ᱚᱠᱟ ᱠᱚᱨᱮ ᱠᱟᱹᱢᱤ ᱵᱟᱲᱟ ᱦᱩᱭᱩᱜ ᱠᱟᱱᱟ ᱟᱫᱚ? ᱦᱳᱭ ᱟᱵᱚ ᱦᱚᱸ ᱱᱚᱜᱼᱚᱭ ᱱᱚᱣᱟ ᱴᱟᱴᱟ ᱵᱟᱡᱟᱨ ᱠᱚᱨᱮ ᱜᱮ ᱠᱟᱹᱢᱤ ᱦᱩᱭᱩᱜ ᱠᱟᱱᱟ᱾